ᱦᱮᱞᱳ,
ᱦᱮᱸ ᱵᱚᱭᱦᱟ ᱟᱸᱡᱚᱢᱚᱜ ᱠᱟᱱᱟ᱾
ᱦᱮᱸ ᱵᱚᱭᱦᱟ ᱟᱸᱡᱚᱢᱚᱜ ᱠᱟᱱᱟ᱾ ᱛᱟᱸᱦᱚᱞᱮ ᱪᱮᱫ ᱠᱚ, ᱥᱟᱹᱜᱩᱱ ᱥᱮᱛᱟᱜ,
ᱪᱮᱫ ᱡᱚᱢ ᱪᱤᱠᱟᱹ ᱵᱟᱲᱟᱭ ᱮᱫᱟ ᱱᱤᱛᱚᱜ?
ᱪᱤᱠᱟᱹ ᱦᱚ ᱵᱟᱝ ᱱᱤᱛᱚᱜ ᱫᱚ ᱱᱚᱜᱼᱚᱭ ᱛᱚ ᱵᱮᱨᱮᱫ ᱠᱟᱛᱮᱜ ᱦᱩᱛᱩᱢ ᱵᱟᱲᱟ ᱠᱟᱛᱮᱜ, ᱫᱩᱲᱩᱵ ᱵᱟᱲᱟ ᱦᱩᱭ ᱠᱟᱱᱟ᱾
ᱟᱨ ᱡᱚᱢ ᱵᱟᱲᱟ ᱠᱚᱫᱚ ᱦᱳᱭᱱᱟ ᱥᱮ ᱵᱟᱝ?
ᱵᱟᱝ ᱜᱮ ᱡᱚᱢ ᱵᱟᱲᱟ ᱠᱚᱫᱚ ᱟᱹᱣᱨᱤ ᱦᱩᱭᱩᱜᱼᱟ᱾ ᱟᱢ ᱫᱚ ᱪᱮᱫ ᱠᱚᱢ ᱪᱤᱠᱟᱹᱭᱮᱫᱟ ᱛᱟᱸᱦᱚᱞᱮ?
ᱤᱧ ᱦᱚ ᱚᱱᱟ ᱡᱚᱢ ᱵᱟᱲᱟ ᱢᱳᱲ ᱥᱮᱱ ᱤᱧ ᱪᱟᱞᱟᱣ ᱞᱮᱱᱟ ᱠᱟᱹᱴᱤᱡ ᱡᱚᱢ ᱵᱟᱲᱟ ᱟᱹᱜᱩ ᱦᱳᱭᱱᱟ᱾
ᱟᱪᱪᱷᱟ ᱟᱪᱪᱷᱟ,
ᱛᱤ ᱨᱮᱫᱚᱢ ᱡᱚᱢᱟ ᱛᱟᱸᱦᱚᱞᱮ, ᱵᱮᱲᱟ ᱢᱟ ᱟᱹᱰᱤ ᱩᱛᱟᱹᱨ ᱜᱟᱱ ᱵᱮᱲᱟᱭᱮᱱᱟ᱾
ᱦᱮᱸ ᱵᱮᱲᱟ ᱢᱟ ᱵᱮᱲᱟᱭᱮᱱ ᱜᱮ ᱡᱚᱢ ᱦᱩᱭᱩᱜᱼᱟ᱾ ᱠᱷᱟᱹᱡᱟᱹᱲᱤ ᱡᱚᱢ ᱦᱩᱭᱩᱜᱼᱟ ᱟᱨ ᱢᱤᱫ ᱜᱷᱟᱹᱲᱤᱡ ᱠᱟᱛᱮ ᱜᱮ,
ᱚᱸᱻ
ᱦᱮᱸ ᱠᱟᱨᱮᱱᱴ ᱠᱚ ᱵᱟᱹᱱᱩᱜ ᱟᱠᱟᱫᱟ ᱱᱮ ᱛᱮᱦᱤᱧ ᱫᱚ, ᱦᱚᱞᱟ ᱫᱟᱜ ᱡᱟᱹᱯᱩᱫ ᱠᱟᱫᱟᱭ ᱛᱚ ᱚᱱᱟ ᱤᱭᱟᱹ ᱛᱮ ᱛᱮᱦᱮᱧ ᱦᱚᱸ ᱠᱟᱨᱮᱱ ᱵᱟᱝ ᱦᱮᱡ ᱠᱟᱱᱟ ᱾
ᱫᱟᱜ ᱡᱟᱹᱯᱩᱫ ᱠᱮᱫᱟᱭ ᱵᱷᱟᱹᱞᱤ ᱜᱮ ᱢᱤᱫ ᱜᱷᱚᱱᱴᱟ ᱞᱮᱠᱟ ᱵᱮᱥ ᱵᱷᱟᱹᱞᱤ ᱜᱮ ᱫᱟᱜ ᱡᱚᱨᱚᱭᱱᱟ ᱾
ᱟᱨ ᱵᱤᱡᱽᱞᱤ ᱵᱤᱡᱽᱞᱤ ᱠᱚ ᱵᱤᱡᱽᱞᱤ ᱞᱮᱫᱟ ᱥᱮ ᱵᱟᱝ?
ᱦᱮᱸ ᱵᱤᱡᱽᱞᱤ ᱵᱤᱡᱽᱞᱤ ᱵᱟᱲᱟᱭᱮᱫ ᱛᱟᱦᱮᱸᱜ ᱫᱚᱢᱮ ᱜᱮ ᱦᱩᱰᱩᱨ ᱵᱟᱲᱟᱭᱮᱫ ᱛᱟᱦᱮᱸᱜ ᱾
ᱚ ᱟᱞᱮ ᱥᱮᱫ ᱢᱟ ᱫᱟᱜ ᱵᱟᱭ ᱡᱚᱨᱚ ᱞᱮᱱᱟ ᱚᱱᱟ ᱵᱤᱡᱽᱞᱤ ᱟᱨ ᱦᱩᱰᱩᱨ ᱵᱟᱲᱟ ᱜᱮ ᱫᱚᱢᱮ ᱥᱟᱰᱮᱱᱟ ᱛᱚ
ᱛᱟᱸᱦᱚᱞᱮ ᱟᱢ ᱫᱚᱢ ᱡᱚᱢ ᱵᱟᱲᱟ ᱠᱮᱫᱟ ᱥᱮ ᱵᱟᱝ?
ᱦᱮᱸ ᱡᱚᱢ ᱵᱟᱲᱟ ᱠᱚᱫᱚ ᱦᱩᱭᱱᱟ ᱾
ᱚ ᱾
ᱱᱤᱛᱚᱜ ᱫᱚ ᱚᱠᱟ ᱨᱮ ᱢᱮᱱᱟᱜ ᱛᱟᱦᱚᱞᱮ?
ᱱᱤᱛᱳᱜ ᱫᱚ ᱤᱭᱟᱹ ᱱᱚᱰᱮ ᱢᱮᱥ ᱨᱮ ᱢᱤᱱᱟᱹᱧᱟ ᱾
ᱚ
ᱢᱮᱥ ᱨᱤᱜᱤᱧ ᱛᱟᱦᱮ ᱜᱮᱭᱟ ᱛᱚ ᱢᱮᱥ ᱨᱮᱜᱮᱡ ᱢᱤᱱᱟᱹᱧᱟ ᱾
ᱚ ᱟᱨ ᱫᱟᱬᱟᱱ ᱠᱚ ᱚᱱᱠᱟ ᱥᱮᱛᱟᱜ ᱵᱮᱲᱟ ᱡᱟᱦᱟᱸ ᱥᱮᱫ ᱵᱟᱢ ᱪᱟᱞᱟᱜ ᱜᱮᱭᱟ ᱥᱮ ᱪᱮᱫ? ᱮᱢᱱᱤ ᱢᱳᱲ ᱠᱚ ᱡᱚᱢ ᱠᱚ ᱡᱟᱦᱟ ᱱᱟᱜ ᱵᱟᱝ ᱚᱱᱮ ᱢᱳᱲ ᱢᱳᱲ ᱥᱮᱫ ᱢᱳᱲ ᱥᱮᱫ ᱡᱚᱢ ᱠᱚᱸ
ᱩᱸ ᱢᱟᱱᱮ ᱠᱟᱛᱷᱟ ᱫᱚ ᱦᱩᱭᱩᱜ ᱠᱟᱱᱟ ᱪᱟᱞᱟᱣ ᱫᱚ ᱛᱷᱤᱠ ᱜᱮᱭᱟ ᱢᱮᱱᱠᱷᱟᱱ ᱤᱧ ᱫᱚ ᱪᱟᱞᱟᱜ ᱜᱮ ᱵᱟᱝ ᱥᱟᱹᱱᱟᱹᱧᱟ᱾ ᱡᱟᱦᱟᱸᱭ ᱜᱮ ᱦᱚᱲ ᱠᱚ ᱪᱟᱞᱟᱜ ᱠᱷᱟᱱ ᱩᱝᱠᱩ ᱜᱮ ᱞᱟᱹᱭ ᱢᱮᱛᱟ ᱠᱚ ᱦᱳᱭᱳᱜᱼᱟ ᱾ ᱟᱭᱳ ᱟᱜᱩ ᱛᱚᱨᱟ ᱟᱹᱧ ᱢᱮ ᱱᱚᱣᱟ ᱟᱜᱩ ᱛᱚᱨᱟ ᱟᱹᱧ ᱢᱮ᱾
ᱦᱮᱸ ᱚᱱᱠᱟ ᱤᱭᱟᱹ ᱞᱮᱱᱠᱷᱟᱱ ᱫᱚ ᱢᱟᱱᱮ ᱟᱹᱰᱤ ᱚᱞᱚᱥ ᱜᱮ ᱵᱩᱡᱟᱹᱜᱼᱟ ᱫᱚ ᱢᱟᱱᱮ ᱱᱤᱡᱮᱨᱟᱜ ᱡᱤᱱᱤᱥ ᱫᱚ ᱱᱤᱡᱮ ᱜᱮ ᱢᱟᱱᱮ ᱟᱹᱜᱩ ᱦᱩᱭᱩᱜᱼᱟ ᱵᱟᱠᱷᱟᱱ ᱦᱚᱲ ᱦᱚᱸ ᱡᱩᱫᱤ ᱢᱟᱱᱮ ᱟᱢ ᱠᱚ ᱟᱹᱜᱩ ᱟᱢᱟ ᱛᱟᱦᱚᱞᱮ ᱦᱚᱲ ᱦᱚᱸ ᱛᱚᱠᱷᱚᱱ ᱟᱫᱚ ᱪᱮᱫ ᱠᱚ ᱞᱮᱭᱟ᱾ ᱚᱱᱤ ᱫᱚ ᱵᱟᱭ ᱪᱟᱞᱟᱜ ᱠᱟᱱᱟ ᱥᱮ ᱪᱮᱫ ᱾ ᱱᱤᱝᱠᱟᱹ ᱱᱤᱝᱠᱟᱹ ᱢᱟᱱᱮ ᱩᱱᱠᱩᱣᱟᱜ ᱢᱚᱱᱮ ᱨᱮᱦᱚᱸ ᱠᱟᱹᱴᱤᱡ ᱮᱴᱟᱜ ᱨᱚᱠᱚᱢ ᱢᱟᱱᱮ ᱨᱟᱹᱜᱤ ᱟᱨᱪᱟᱜ ᱛᱟᱠᱚᱣᱟ᱾
ᱦᱮᱸ ᱦᱮᱸ ᱚᱱᱟ ᱦᱚᱸ ᱠᱟᱛᱷᱟ ᱠᱟᱱ ᱜᱮᱭᱟ ᱪᱟᱞᱟᱣ ᱫᱚ ᱪᱟᱞᱟᱣ ᱵᱟᱲᱟ ᱦᱩᱭᱩᱜ ᱜᱮᱭᱟ ᱟ ᱛᱚ ᱟᱹᱰᱤ ᱠᱚᱢ ᱜᱮ ᱪᱟᱞᱟᱣ ᱵᱟᱲᱟ ᱦᱩᱭᱩᱜ
ᱚ ᱟᱨ ᱥᱮᱛᱳᱝ ᱠᱟᱱᱟ ᱛᱮᱦᱮᱧ ᱪᱮᱫ ᱞᱮᱠᱟ?
ᱥᱤᱛᱩᱝ ᱫᱚ ᱠᱟᱹᱴᱤᱡ ᱠᱟᱹᱴᱤᱡ ᱥᱤᱛᱩᱝ ᱠᱟᱱ ᱫᱚ ᱢᱮ ᱵᱟᱝ ᱥᱤᱛᱩᱝ ᱠᱟᱱᱟ ᱥᱮᱛᱟᱜ ᱵᱮᱲᱟ ᱫᱚ ᱟᱫᱚ ᱵᱟᱹᱭ ᱵᱟᱹᱭ ᱛᱮᱦᱚᱜ ᱵᱟᱛᱤᱜᱼᱟ᱾
ᱦᱮᱸ ᱟᱞᱮ ᱱᱚᱛᱮ ᱢᱟ ᱥᱤᱛᱟᱹᱝ ᱥᱤᱛᱳᱝ ᱢᱟ ᱦᱮᱸ ᱥᱤᱩᱛᱟᱹᱝ ᱵᱩᱡᱷᱟᱹᱜ ᱮᱱᱟ ᱥᱮᱛᱟᱜ ᱠᱷᱚᱱᱟᱜ ᱜᱮ᱾ ᱟᱢ ᱛᱮᱜᱮ ᱵᱟᱷᱟᱯᱟ ᱞᱳ ᱠᱟᱹᱴᱤᱡ ᱜᱚᱨᱚᱢ ᱜᱚᱨᱚᱢ ᱵᱷᱟᱵ ᱛᱮ ᱨᱟᱠᱟᱵ ᱠᱟᱱᱟ ᱛᱚ᱾
ᱦᱳᱭ ᱦᱳᱭ ᱦᱳᱭ
ᱚ
ᱛᱟᱦᱚᱞᱮ ᱛᱮᱦᱮᱧ ᱫᱚ ᱪᱮᱫ ᱠᱚᱢ ᱪᱤᱠᱟᱹᱭ ᱞᱟᱹᱜᱤᱫ?
ᱛᱮᱦᱮᱧ ᱠᱟᱹᱢᱤ ᱵᱳᱞᱛᱮ ᱜᱮᱞᱮ ᱟᱫᱚ ᱚᱲᱟᱜ ᱨᱮᱜ ᱢᱮᱱᱟᱜᱟ ᱞᱤᱧᱟ ᱛᱚ ᱚᱲᱟᱜ ᱦᱚᱲ ᱠᱚ ᱴᱮᱜ᱾ ᱵᱟᱯᱞᱟ ᱚᱲᱟᱜ ᱠᱚ ᱦᱮᱜ ᱞᱮᱜᱮ ᱛᱟᱞᱦᱮ ᱚᱲᱟᱜ ᱦᱚᱲ ᱚᱲᱟᱜ ᱠᱚᱠᱚ ᱥᱟᱯᱷᱟ ᱵᱟᱲᱟᱭ ᱫᱟ ᱛᱟᱞᱦᱮ ᱟᱫᱚ ᱠᱟᱹᱡ ᱰᱟᱝᱨᱟ ᱢᱮᱨᱚᱢ ᱠᱚ ᱧᱮᱞ ᱠᱚ ᱦᱳᱭᱳᱜᱼᱟ ᱚᱲᱟᱜ ᱠᱚᱨᱮᱱᱟᱜᱠᱟᱹᱢᱤ ᱜᱮ
ᱚ ᱵᱟᱯᱞᱟ ᱚᱲᱟᱜ ᱦᱮᱱᱟᱜ ᱟᱠᱟᱫᱟ ᱥᱮᱜ?
ᱦᱮᱸ ᱦᱮᱸ ᱵᱟᱯᱞᱟ ᱚᱲᱟᱜ ᱨᱮᱱᱟᱜ ᱫᱟᱫᱟ ᱵᱟᱹᱦᱩ ᱞᱮ ᱟᱹᱜᱩᱣᱟᱭ ᱞᱟᱹᱜᱤᱫ ᱟᱛᱚ ᱫᱟᱫᱟ
ᱩᱸ ᱦᱩᱸ ᱛᱟᱦᱟᱞᱮ ᱛᱚ, ᱫᱟᱫᱟ ᱵᱟᱹᱦᱩ ᱯᱮ ᱟᱜᱩ ᱟᱭᱟ᱾ ᱛᱟᱦᱚᱞᱮ ᱛᱚ ᱥᱟᱸᱜᱟᱛ ᱠᱩᱲᱤ ᱠᱚᱢ ᱧᱟᱢ ᱠᱚᱣᱟ ᱦᱟᱜ ᱵᱟᱝ᱾
ᱦᱮᱸ ᱧᱟᱢ ᱫᱚ ᱠᱚ ᱧᱟᱢᱚᱜ ᱜᱮᱭᱟ ᱵᱟᱝ ᱫᱚ ᱵᱟᱝ᱾ ᱟᱫᱚ ᱵᱟᱯᱞᱟ ᱢᱟᱱᱮ ᱜᱮ ᱟᱫᱚ ᱵᱟᱹᱦᱩ ᱛᱟᱠᱚᱨᱮᱱ ᱟᱠᱚ ᱢᱟᱹᱭ ᱛᱟᱠᱚ ᱠᱚ ᱛᱟᱦᱮᱱ ᱜᱮᱭᱟ ᱛᱚ᱾
ᱦᱳᱭ ᱦᱳᱭ
ᱚᱸ
ᱛᱟᱦᱞᱮ ᱵᱚᱭᱦᱟ ᱢᱮᱱᱫᱟᱹᱧ ᱛᱟᱦᱞᱮ ᱤᱧ ᱦᱚᱸ ᱧᱮᱞᱤᱧ ᱢᱮ᱾
ᱦᱮᱸ ᱵᱚᱭᱦᱟ ᱧᱮᱞᱟᱢ ᱦᱳᱭᱳᱜᱼᱟ ᱪᱮᱫᱟᱜ ᱵᱟᱝ, ᱟᱫᱚ ᱱᱚᱜᱼᱚᱭ ᱛᱚ ᱚᱱᱟ ᱟᱢ ᱥᱟᱣ ᱟᱹᱰᱤ ᱫᱤᱱ ᱜᱮ ᱨᱚᱲ ᱦᱳᱭᱱᱟ ᱛᱚ ᱚᱱᱟ ᱩᱯᱨᱩᱢ ᱠᱚ ᱦᱳᱭᱮᱱ ᱛᱟᱞᱟᱝᱼᱟ, ᱫᱚᱢᱮ ᱜᱮᱞᱟᱝ ᱜᱚᱞ ᱜᱟᱞᱢᱟᱨᱟᱣ ᱠᱟᱫᱟ ᱚᱱᱟ ᱡᱷᱚᱛᱚ ᱠᱤᱪᱷᱩ ᱜᱮ ᱟᱫᱚ ᱦᱚᱭᱛᱚ ᱟᱱ ᱱᱟᱱ ᱯᱟᱨᱥᱚᱱᱟᱞ ᱱᱟᱢᱵᱟᱨ ᱠᱚᱜᱮ ᱢᱟᱱᱮ ᱦᱟᱛᱟᱣ ᱵᱟᱝ ᱦᱳᱭ ᱠᱟᱱᱟ ᱢᱟᱱᱮ ᱯᱟᱨᱥᱚᱱᱟᱞ ᱵᱟᱞᱟᱝ ᱜᱚᱞᱯᱷᱚ ᱠᱟᱫᱟ᱾ ᱱᱚᱣᱟ ᱱᱚᱣᱟ ᱮᱯ ᱛᱟᱞᱟ ᱛᱮᱞᱟᱝ ᱜᱟᱞᱢᱟᱨᱟᱣ ᱫᱟ ᱛᱚ ᱟᱫᱚ ᱦᱚᱭᱛᱚ ᱫᱤᱱ ᱫᱤᱱ ᱛᱮ ᱟᱫᱚ ᱪᱮᱫ ᱯᱟᱨᱥᱚᱱᱟᱞ ᱱᱟᱢᱵᱟᱨ ᱦᱚᱸ ᱦᱟᱛᱟᱣ ᱠᱟᱛᱮᱫ ᱟᱫᱚ ᱦᱚᱭ ᱛᱚᱞᱟᱝ ᱜᱚᱞᱯᱷᱚᱭᱟ᱾ ᱛᱟᱦᱚᱞᱮ ᱟᱫᱚ ᱛᱚᱠᱷᱚᱱ ᱱᱮᱶᱛᱟ ᱢᱟ ᱦᱩᱭᱩᱜᱼᱟ ᱛᱚᱠᱷᱚᱱ ᱪᱟᱞᱟᱜ ᱢᱮ᱾
ᱦᱳᱭ ᱟᱻ ᱵᱚᱭᱦᱟᱧ ᱢᱮᱱᱫᱟ ᱤᱭᱟᱹ
ᱚᱸᱦᱚ ᱵᱟᱹᱦᱩ ᱠᱚᱞᱮ ᱯᱟᱸᱡᱟᱭᱮᱫ ᱠᱚᱣᱟ ᱟᱞᱮ ᱫᱚ ᱛᱟᱦᱞᱮ ᱟᱯᱮ ᱚᱱᱛᱮ ᱚᱱᱠᱟ ᱟᱯᱮ ᱢᱟᱹᱭ ᱛᱟᱠᱚ ᱢᱮᱱᱟᱜ ᱠᱚ ᱠᱷᱟᱡ ᱛᱟᱦᱞᱮ
ᱦᱩᱸ ᱧᱮᱞᱤᱧ ᱢᱮ᱾
ᱟᱪᱪᱷᱟ ᱴᱷᱤᱠ ᱟᱪᱷᱮ ᱚᱱᱟ ᱢᱟᱱᱮ ᱡᱟᱦᱟᱸ ᱫᱟᱫᱟ ᱦᱚᱲ ᱴᱟᱜ ᱚᱱᱟ ᱪᱮᱫ ᱮ ᱪᱤᱠᱟᱹᱭ ᱜᱮ ᱛᱟᱦᱚᱞᱮ?
ᱩᱱᱤ ᱫᱟᱫᱟ ᱦᱚᱲ ᱞᱟᱹᱜᱤᱫ ᱫᱚ ᱵᱟᱝ ᱜᱮ ᱤᱧ ᱞᱟᱹᱜᱤᱫ ᱜᱮ᱾
ᱚᱸ ᱟᱢ ᱞᱟᱜᱤᱫ ᱜᱮ?
ᱦᱳᱭ ᱦᱳᱭ
ᱚᱸ ᱴᱷᱤᱠ ᱟᱪᱷᱮ ᱧᱮᱞᱟᱢ ᱦᱩᱭᱩᱜᱼᱟ ᱟᱫᱚ ᱱᱚᱜᱼᱚᱭ ᱛᱚ ᱢᱟᱱᱮ ᱵᱟᱼᱼ ᱼᱯᱞᱟ ᱫᱚ ᱟᱫᱚ ᱱᱮᱶᱛᱟ ᱢᱮᱭᱟᱞᱟᱝ ᱛᱚᱠᱷᱚᱱ ᱪᱟᱞᱟᱜ ᱢᱮ ᱛᱟᱦᱞᱮ ᱛᱚᱠᱷᱚᱱ ᱟᱞᱮ ᱥᱮᱱᱟᱜ ᱟᱹᱛᱩ ᱫᱤᱥᱚᱢ ᱠᱚᱦᱚᱸᱢ ᱧᱮᱞ ᱟᱹᱜᱩᱭᱟ ᱟᱫᱚ ᱡᱩᱫᱤ ᱵᱮᱱ ᱡᱟᱦᱟᱸᱭ ᱢᱟᱱᱮ ᱯᱮᱲᱟ ᱦᱚᱲ ᱠᱚ ᱵᱟ ᱢᱟᱹᱭ ᱛᱟᱠᱚ ᱡᱩᱫᱤᱢ ᱠᱩᱥᱤ ᱟᱠᱚ ᱠᱷᱟᱱ ᱱᱚᱰᱮ ᱛᱚᱠᱷᱚᱱ ᱞᱟᱹᱭ ᱢᱮ ᱢᱟᱱᱮ ᱚᱲᱟᱜ ᱦᱚᱲ ᱥᱟᱶ ᱜᱟᱞᱢᱟᱨᱟᱣ ᱦᱩᱭᱩᱜᱼᱟ ᱛᱚᱠᱷᱚᱱ ᱟᱫᱚ ᱱᱤᱝᱠᱟᱹ ᱱᱤᱝᱠᱟᱹ ᱥᱮ ᱪᱮᱫ ᱮᱸ ᱱᱤᱝᱠᱟᱹ ᱜᱟᱛᱮ ᱜᱤᱫᱽᱨᱟᱹ ᱩᱱᱤ ᱠᱩᱲᱤ ᱜᱤᱫᱽᱨᱟᱹᱭ ᱠᱩᱥᱤ ᱠᱟᱣ ᱫᱮᱭᱟ ᱥᱮ ᱪᱮᱫ ᱛᱟᱦᱞᱮ ᱟᱫᱚ ᱯᱮᱲᱟ ᱞᱟᱜᱤᱜᱼᱟᱠᱚ ᱚᱲᱟᱜ ᱦᱚᱲ ᱠᱚᱠᱚ ᱞᱟᱹᱭ ᱮᱫᱟ
ᱦᱳᱭ ᱦᱳᱭ ᱚᱱᱟ ᱜᱮ ᱛᱟᱦᱞᱮ ᱟᱹᱰᱤ ᱞᱚᱜᱚᱱ ᱜᱮ ᱦᱤᱨᱤ ᱪᱟᱞᱟᱜ ᱦᱩᱭᱩᱜᱼᱟ ᱟᱯᱮ ᱥᱮᱫ ᱫᱚ ᱛᱟᱦᱞᱮ
ᱦᱮ ᱟᱨ ᱵᱟᱠᱷᱟᱱ ᱫᱚ ᱚᱱᱮ ᱡᱩᱫᱤ ᱱᱚᱜᱼᱚᱭ ᱪᱮᱫ ᱤᱧ ᱞᱟᱹᱭᱟ ᱦᱚᱭᱛᱚ ᱡᱩᱫᱤ ᱤᱧ ᱢᱮᱛᱟᱫ ᱢᱮᱭᱟ ᱱᱟᱦᱟᱜ ᱱᱤᱝᱠᱟᱹ ᱱᱤᱝᱟᱹ ᱢᱤᱫᱴᱮᱱ ᱠᱩᱲᱤ ᱜᱤᱫᱽᱨᱟᱹ ᱞᱟᱝ ᱧᱮᱞ ᱟᱠᱟᱫ ᱢᱮᱭᱟ ᱥᱮ ᱪᱮᱫ ᱛᱟᱦᱞᱮ ᱩᱱᱤ ᱡᱩᱫᱤ ᱞᱟᱹᱭᱟ ᱦᱟᱸᱜ ᱤᱧ ᱵᱟᱹᱧ ᱨᱚᱲᱟ ᱥᱮ ᱤᱧ ᱱᱤᱛᱚᱜ ᱵᱟᱹᱧ ᱵᱟᱯᱞᱟᱜᱼᱟ ᱛᱟᱦᱞᱮ ᱚᱱᱟ ᱫᱚ ᱢᱟᱱᱮ ᱠᱟᱹᱡ ᱠᱟᱛᱷᱟ ᱫᱚ ᱚᱱᱟ ᱵᱟᱝ ᱡᱩᱛᱩᱜ ᱠᱟᱱᱟ ᱛᱚ ᱡᱩᱫᱤ ᱟᱢ ᱱᱤᱡᱮ ᱛᱮᱢ ᱧᱮᱞ ᱠᱮᱫᱮᱭᱟ ᱛᱟᱦᱞᱮ ᱟᱢ ᱦᱚᱢ ᱠᱩᱥᱤᱭᱟᱫᱮᱭᱟ ᱥᱮ ᱵᱟᱢ ᱠᱩᱥᱤᱭᱟᱫᱮᱭᱟ ᱛᱟᱦᱞᱮ ᱚᱱᱟ ᱵᱩᱡᱟᱹᱜᱚᱜᱼᱟ
ᱦᱳᱭ ᱦᱳᱭ ᱚᱱᱟ ᱢᱟ ᱠᱟᱛᱷᱟ ᱠᱟᱱ ᱜᱮ ᱤᱧ ᱟᱢ ᱧᱮᱞ ᱠᱟᱛᱮᱜ ᱫᱚ ᱵᱟᱝ ᱦᱩᱭᱩᱜᱼᱟ ᱤᱧ ᱤᱧ ᱧᱮᱞ ᱠᱟᱛᱮ ᱩᱱᱤ ᱢᱟᱱᱮ ᱤᱧ ᱛᱮ ᱡᱩᱫᱤᱧ ᱧᱮᱞᱮᱭᱟ ᱛᱟᱦᱞᱮ ᱤᱧᱦᱚ ᱮᱠᱴᱩ ᱵᱷᱟᱞᱤ ᱴᱷᱤᱠᱤᱧ ᱵᱩᱡᱟ ᱵᱟᱝ ᱥᱮ
ᱦᱮᱸ ᱟᱨ ᱱᱮᱛᱟᱨᱟᱜ ᱡᱟᱦᱟᱸ ᱫᱩᱱᱤᱭᱟᱹ ᱨᱮᱱᱟᱜ ᱡᱟᱦᱟᱸ ᱢᱟᱱᱮ ᱟᱹᱨᱤᱪᱟᱹᱞᱤ ᱪᱟᱞᱟᱜ ᱠᱟᱱᱟ ᱚᱱ ᱠᱟᱱ ᱡᱟᱸᱦᱟ ᱠᱚᱢ ᱵᱚᱭᱚᱥ ᱠᱚᱸᱲᱟ ᱜᱤᱫᱽᱨᱟᱹ ᱠᱚᱢ ᱵᱚᱭᱚᱥ ᱠᱩᱲᱤ ᱜᱤᱫᱽᱨᱟᱹ ᱢᱟᱱᱮ ᱛᱚ ᱟᱹᱰᱤ ᱦᱚᱲ ᱜᱮᱠᱚ ᱫᱩᱞᱟᱹᱲ ᱫᱟ ᱛᱚ ᱛᱟᱦᱞᱮ ᱟᱫᱚ ᱟᱹᱰᱤ ᱱᱚᱜᱼᱚᱝᱠᱟ ᱟᱸᱜᱤᱨᱚᱜ ᱠᱟᱱᱟ ᱱᱚᱝᱠᱟ ᱦᱚᱸ ᱦᱳᱭᱳᱜ ᱠᱟᱱᱟ
ᱮᱠᱟᱞ ᱮᱠᱟᱞ ᱵᱚᱭᱦᱟ ᱱᱚᱣᱟ ᱫᱚ ᱥᱟᱹᱨᱤ ᱠᱟᱛᱷᱟᱢ ᱞᱟᱹᱭ ᱟᱠᱟᱫᱟ ᱱᱮᱛᱟᱨᱟᱜ ᱡᱟᱸ ᱧᱮᱞᱚᱜ ᱠᱟᱱᱟ ᱢᱟᱱᱮ ᱟᱹᱰᱤ ᱠᱟᱼᱼ ᱼᱼᱴᱤᱡ ᱩᱢᱟᱹᱨ ᱠᱷᱚᱱ ᱜᱮ ᱠᱚᱲᱟ ᱠᱚ ᱠᱩᱲᱤ ᱠᱚ ᱟᱨᱠᱤ ᱵᱟᱯᱞᱟᱜ ᱠᱟᱱᱟ ᱠᱚ ᱠᱟᱹᱴᱤᱡ ᱩᱢᱮᱨ ᱨᱮᱜᱮ ᱾ ᱪᱮᱫ ᱦᱚᱸ ᱟᱹᱣᱨᱤ ᱵᱩᱡᱽ ᱨᱮᱜᱮ ᱟᱨ ᱵᱟᱯᱞᱟ ᱠᱟᱼᱼ ᱼᱼᱛᱮ ᱫᱤᱭᱮ ᱪᱮᱫ ᱠᱚ ᱪᱤᱠᱟᱹᱭᱮᱫᱟ ᱵᱟᱭᱨᱮ ᱠᱟᱹᱢᱤ ᱠᱚ ᱪᱟᱞᱟᱜ ᱠᱟᱱᱟ
ᱦᱮᱸ ᱛᱟᱦᱞᱮ ᱛᱚᱠᱷᱚᱱ ᱟᱫᱚ ᱩᱱᱤ ᱡᱟᱦᱟᱸᱭ ᱠᱩᱲᱤ ᱜᱤᱫᱽᱨᱟᱹ ᱛᱟᱦᱮᱱ ᱠᱟᱱᱟ ᱚᱲᱟᱜ ᱨᱮ ᱛᱟᱦᱞᱮ ᱩᱱᱤ ᱢᱟ ᱛᱚ ᱚᱱᱟ ᱫᱚ ᱞᱟᱹᱭᱟ ᱵᱟᱯᱼᱼ ᱵᱟᱯᱞᱟ ᱠᱟᱛᱮ ᱜᱮ ᱪᱮᱫ ᱦᱩᱭᱮᱱ ᱛᱟᱭᱟ ᱛᱟᱦᱞᱮ ᱩᱱᱤ ᱟᱵᱟᱨ ᱚᱸᱰᱮ ᱠᱷᱚᱱᱟᱜ ᱦᱚᱭᱛᱚ ᱪᱷᱟᱹᱰᱣᱤᱜᱽ ᱠᱟᱱᱟᱭ᱾
ᱦᱳᱭ ᱾
ᱚᱠᱚᱭ ᱦᱳᱭᱛᱳ ᱟᱨᱚ ᱢᱟᱱᱮ ᱵᱟᱨ ᱯᱮ ᱡᱟᱭᱜᱟ ᱨᱮᱠᱚ ᱡᱟᱶᱟᱭᱚᱜ ᱠᱟᱱᱟ ᱾
ᱦᱳᱭ ᱟᱫᱚ ᱼᱼ ᱢᱟᱱᱮ ᱨᱮᱸᱜᱮᱡ ᱵᱟᱝ ᱢᱮᱴᱟᱣ ᱞᱮᱱᱠᱷᱟᱱ ᱟᱫᱚ ᱪᱮᱫ ᱢᱟᱱᱮ ᱼᱼ ᱨᱮᱸᱜᱮᱡ ᱛᱮᱛᱟᱝ ᱟᱨᱠᱤ ᱵᱟᱭ ᱢᱮᱴᱟᱣ ᱫᱟᱲᱮᱭᱟᱛᱟᱭ ᱠᱟᱱᱟ ᱩᱱᱤᱭᱟᱜ ᱡᱟᱦᱟᱸ ᱫᱚᱨᱠᱟᱨ ᱚᱱᱟ ᱼᱼ ᱵᱟᱭ ᱮᱢ ᱫᱟᱲᱮᱭᱟᱭ ᱠᱟᱱᱟ ᱱᱤᱛᱚᱜ ᱫᱚ ᱦᱟᱱᱮ ᱵᱟᱭᱨᱮ ᱠᱟᱹᱢᱤ ᱪᱟᱞᱟᱣ ᱠᱟᱱᱟᱭ ᱾ ᱛᱚ ᱠᱟᱹᱴᱤᱡ ᱩᱢᱮᱨ ᱨᱮ ᱵᱟᱯᱞᱟ ᱞᱮᱱᱠᱷᱟᱱ ᱫᱚ ᱼᱼ
ᱦᱮᱸ ᱟᱨ ᱟᱵᱚ ᱱᱮᱛᱟᱨ ᱠᱚᱲᱟ ᱜᱤᱫᱽᱨᱟᱹ ᱦᱩᱭᱩᱜ ᱠᱟᱱᱟ ᱧᱮᱞ ᱢᱮ ᱡᱩᱫᱤ ᱡᱟᱦᱟᱱᱟᱜ ᱡᱩᱫᱤ ᱵᱟᱢ ᱪᱤᱠᱟᱹᱭᱟ ᱼᱼ ᱛᱟᱦᱞᱮ ᱢᱤᱫᱴᱟᱝ ᱢᱟᱱᱮ ᱠᱩᱲᱤ ᱜᱤᱫᱽᱨᱟᱹ ᱦᱚᱸ ᱚᱲᱟᱜ ᱦᱚᱲ ᱢᱟᱱᱮ ᱢᱤᱫᱴᱟᱝ ᱠᱩᱲᱤ ᱜᱤᱫᱽᱨᱟᱹ ᱵᱟᱠᱚ ᱮᱢᱚᱜᱽ ᱞᱟᱹᱜᱤᱫᱚᱜᱽ ᱠᱟᱱᱟ ᱱᱮᱛᱟᱨ ᱫᱚ᱾ ᱚᱱᱟ ᱦᱚᱭᱛᱳ ᱟᱠᱚ ᱠᱚ ᱞᱟᱹᱭᱟ ᱟᱞᱮᱭᱤᱡ ᱠᱩᱲᱤ ᱜᱤᱫᱽᱨᱟᱹ ᱪᱮᱫ ᱮ ᱡᱚᱢ ᱦᱚᱪᱚᱭᱮᱭᱟ ᱥᱮ ᱪᱮᱫ? ᱱᱚᱝᱠᱟ ᱜᱮ ᱧᱮᱞ ᱧᱮᱞ ᱧᱮᱞᱮᱫ ᱵᱚᱱᱟ ᱟᱵᱚ ᱾
ᱦᱮᱸ ᱱᱚᱣᱟ ᱫᱚ ᱚᱲᱟᱜ ᱦᱚᱲ ᱦᱤᱥᱟᱹᱵ ᱛᱮᱫᱚ ᱼᱼ ᱟᱢᱦᱚᱸ ᱡᱩᱫᱤ ᱢᱤᱫ ᱫᱤᱱ ᱦᱤᱞᱳᱜ ᱚᱲᱟᱜ ᱦᱚᱲ ᱮᱢ ᱛᱟᱦᱮᱱᱟ ᱛᱚ ᱛᱚᱠᱷᱚᱱ ᱫᱚ ᱟᱢ ᱦᱚᱢ ᱪᱤᱱᱛᱟᱹᱭᱟ ᱾ ᱡᱮᱢᱚᱱ ᱟᱢᱨᱮᱱ ᱡᱩᱫᱤ ᱦᱚᱭᱛᱳ ᱠᱩᱲᱤ ᱜᱤᱫᱽᱨᱟᱹ ᱛᱟᱦᱮᱱ ᱛᱟᱢᱟᱭ ᱥᱮ ᱛᱚᱠᱷᱚᱱ ᱟᱢ ᱦᱚᱸ ᱱᱚᱣᱟ ᱠᱟᱛᱷᱟ ᱼᱼ ᱟᱫᱚᱢ ᱪᱤᱱᱛᱟᱹᱭᱟ ᱡᱮ ᱤᱧ ᱼᱼ
ᱡᱚᱛᱚ ᱦᱚᱲ ᱨᱮᱱ ᱟᱭᱳᱼᱵᱟᱵᱟ ᱦᱚᱸᱠᱚ ᱪᱤᱱᱛᱟᱹᱭ ᱜᱮᱭᱟ ᱾
ᱦᱮᱸ ᱛᱟᱦᱞᱮ ᱠᱷᱟᱱ ᱫᱚ ᱡᱚᱛᱚ ᱦᱚᱲ ᱨᱮᱱ ᱟᱭᱳᱼᱵᱟᱵᱟ ᱜᱮᱠᱚ
ᱦᱟᱸ ᱼᱼ
ᱛᱟᱞᱦᱮ ᱟᱢ ᱫᱚ ᱠᱚᱞᱮᱡᱽ ᱠᱚᱫᱢ ᱪᱟᱞᱟᱜ ᱠᱟᱱᱟ ᱥᱮ ᱵᱟᱝ?
ᱠᱚᱞᱮᱡᱽ ᱫᱚ ᱛᱤᱦᱤᱧ ᱫᱚ ᱼᱼ ᱛᱤᱦᱤᱧ ᱫᱚ ᱥᱤᱸᱜᱤ ᱢᱟᱦᱟ ᱛᱚ ᱛᱤᱦᱤᱧ ᱫᱚ ᱠᱚᱞᱮᱡᱽ ᱫᱚ ᱵᱚᱱᱫᱚ ᱜᱮᱭᱟ ᱾
ᱚ ᱛᱮᱦᱮᱧ ᱫᱚ ᱪᱷᱩᱴᱤ ᱛᱮᱦᱮᱧ ᱫᱚ ᱪᱷᱩᱴᱤ ᱜᱮᱭᱟ?
ᱦᱳᱭ ᱦᱳᱭ ᱛᱮᱦᱮᱧ ᱫᱚ ᱪᱷᱩᱴᱤ ᱜᱮᱭᱟ ᱛᱟᱦᱚᱞᱮ ᱤᱧ ᱫᱚ ᱚᱲᱟᱜ ᱠᱚᱨᱮᱜ ᱜᱮ ᱾ ᱤᱧ ᱱᱚᱰᱮ ᱢᱮᱥ ᱨᱮᱜᱮ ᱡᱚᱢ ᱧᱩ ᱡᱟᱹᱯᱤᱫ ᱤᱱᱟᱹᱜᱮ ᱾
ᱚᱸ ᱡᱟᱦᱟᱱᱟᱜ ᱮᱴᱟᱥ ᱮᱴᱟᱜ ᱢᱟᱱᱮ ᱟᱫᱟᱨᱥ ᱠᱟᱹᱢᱤ ᱠᱚᱫᱚ ᱵᱟᱝ ᱠᱟᱹᱢᱤ ᱵᱟᱲᱟ ᱭᱮᱫᱟ?
ᱟᱫᱟᱨᱥ ᱠᱟᱹᱢᱤ ᱠᱚᱫᱚ ᱠᱟᱹᱢᱤ ᱵᱟᱲᱟ ᱦᱩᱭᱩᱜ ᱜᱮᱭᱟ ᱡᱮᱢᱚᱱ ᱼᱼ ᱦᱮᱸ ᱟᱭᱢᱟ ᱜᱮ ᱚᱱᱠᱟ ᱚᱱᱞᱟᱭᱤᱱ ᱠᱚᱛᱮ ᱠᱟᱹᱢᱤ ᱵᱟᱲᱟ ᱦᱩᱭᱩᱜ ᱜᱮᱭᱟ ᱾ ᱛᱟᱯᱚᱨᱮ ᱼᱼ
ᱠᱟᱹᱢᱤ ᱫᱚᱨᱠᱟᱨ ᱠᱟᱱᱟ ᱟᱫᱚ ᱢᱟᱱᱮ ᱪᱮᱫ ᱟᱵᱚ ᱠᱚᱲᱟ ᱜᱤᱫᱽᱨᱟᱹ ᱫᱚ ᱢᱟᱱᱮ ᱼᱼ ᱟᱭᱳ ᱵᱟᱵᱟ ᱴᱷᱮᱱ ᱦᱚᱸ ᱢᱟᱱᱮ ᱛᱤᱱᱟᱹᱜ ᱫᱤᱱ ᱵᱚᱱ ᱼᱼ ᱛᱤ ᱵᱚᱱ ᱟᱛᱟᱝᱟ ᱛᱟᱞᱮ ᱟᱵᱚ ᱦᱚᱸᱵᱚᱱ ᱦᱟᱨᱟ ᱤᱫᱤᱜ ᱠᱟᱱᱟ ᱛᱚ ᱟᱯᱱᱟᱨ ᱟᱭᱳᱼᱵᱟ ᱦᱚᱸ ᱟᱫᱚ ᱡᱩᱫᱤ ᱦᱟᱯᱮᱱᱤᱧ ᱡᱟᱦᱟᱱᱟ ᱡᱩᱫᱤ ᱵᱟᱵᱚᱱ ᱪᱤᱠᱟᱹ ᱫᱟᱲᱮᱭᱟᱜᱼᱟ ᱾ ᱟᱭᱳ ᱵᱟᱵᱟ ᱦᱚᱸᱠᱚ ᱞᱟᱹᱭᱟ ᱥᱮ ᱪᱮᱫ ᱠᱚᱥᱴᱚ ᱠᱟᱛᱮᱜ ᱞᱮ ᱯᱟᱲᱦᱟᱣ ᱦᱚᱪᱚ ᱠᱮᱜ ᱯᱮᱭᱟ ᱢᱟᱱᱮ ᱪᱮᱫ ᱪᱮᱫ ᱦᱚᱸ ᱵᱟᱯᱮ ᱪᱤᱠᱟᱹ ᱫᱟᱲᱮᱭᱟᱫᱟ ᱾ ᱟᱨ ᱱᱤᱛᱳᱜ ᱡᱩᱫᱤ ᱡᱟᱦᱟᱸ ᱟᱵᱚᱣᱟᱜ ᱚᱱᱞᱟᱭᱤᱱ ᱛᱮ ᱴᱩᱠᱼᱴᱟᱠ ᱡᱩᱫᱤ ᱵᱚᱱ ᱠᱟᱹᱢᱤ ᱵᱟᱲᱟᱭᱟ ᱛᱟᱞᱦᱮ ᱦᱚᱭᱛᱳ ᱼᱼ ᱟᱵᱚᱣᱟᱜ ᱱᱤᱡᱮᱨᱟᱜ ᱫᱤᱱ ᱫᱚᱵᱚᱱ ᱼᱼ ᱪᱟᱞᱟᱣ ᱫᱟᱲᱮᱭᱟᱜᱼᱟ ᱱᱚᱜᱚᱭ ᱦᱮᱸ ᱢᱳᱵᱟᱭᱤᱞ ᱨᱤᱪᱟᱨᱡ ᱠᱚ ᱥᱮ ᱡᱚᱢ ᱧᱩ ᱼᱼ ᱠᱚ ᱠᱷᱚᱨᱪᱟ ᱠᱚ ᱚᱱᱟ ᱩᱰᱩᱠᱚᱜ ᱛᱟᱵᱚᱱᱟ ᱦᱚᱭᱛᱚ ᱼᱼ ᱟᱭᱳ-ᱵᱟᱵᱟ ᱫᱚ ᱢᱮᱥ ᱨᱮᱱᱟᱜ ᱵᱷᱟᱲᱟ ᱡᱩᱫᱤ ᱠᱚ ᱮᱢᱚᱜ ᱨᱮᱦᱚᱸ ᱢᱟᱱᱮ ᱚᱱᱛᱮ ᱦᱟᱞᱠᱟ ᱢᱚᱱᱮᱣ ᱟᱠᱤᱱᱟ ᱩᱱᱟᱹᱜ ᱪᱟᱯ ᱵᱟᱝ ᱯᱟᱲᱟᱜ ᱠᱟᱱᱟ ᱾
ᱦᱳᱭ ᱱᱤᱛ ᱦᱩᱥᱩᱜ ᱠᱟᱱ ᱟᱨ ᱱᱤᱛ ᱼᱼ ᱛᱚ ᱟᱨ ᱠᱟᱹᱴᱤᱡ ᱫᱚᱥᱮ ᱵᱟᱵᱚᱱ ᱠᱟᱹᱴᱤᱡ ᱜᱮᱭᱟ ᱱᱤᱛ ᱫᱚᱵᱚᱱ ᱞᱟᱹᱴᱩ ᱤᱫᱤᱜ ᱼᱼ ᱡᱤᱱᱟ. ᱜ ᱵᱷᱚᱨ ᱡᱟᱦᱟᱸᱱᱟᱜ ᱱᱤᱡᱮ ᱛᱮ ᱵᱟᱢ ᱠᱚᱨᱟᱣ ᱞᱮᱠᱷᱟᱱ ᱼᱼ ᱵᱟᱝ ᱜᱟᱱᱚᱜᱼᱟ ᱱᱤᱡᱮᱨᱟᱜ ᱠᱷᱚᱨᱚᱪ ᱫᱚ ᱱᱤᱡᱮ ᱛᱮᱜᱮ ᱼᱼ ᱠᱟᱵ ᱦᱩᱭᱩᱜᱟ ᱛᱚ ᱡᱟᱦᱟᱱᱟᱜ ᱜᱮ ᱤᱱᱠᱟᱹ ᱴᱩᱠ ᱴᱟᱠ ᱚᱱᱞᱟᱭᱤᱱ ᱠᱚᱛᱮ ᱠᱟᱹᱢᱤ ᱵᱟᱲᱟᱭ ᱦᱩᱭᱩᱜ ᱠᱟᱱᱟ ᱾ ᱧᱮᱞ ᱢᱮ ᱱᱚᱜᱼᱚᱭ ᱛᱚ ᱱᱚᱶᱟ ᱦᱚᱸ ᱠᱚᱞ ᱨᱮᱠᱳᱰᱤᱝ ᱱᱚᱣᱟ ᱦᱚᱸ ᱢᱤᱫᱴᱮᱡ ᱠᱟᱹᱢᱤ ᱠᱟᱱᱟ ᱾
ᱦᱮᱸ ᱟᱪᱪᱷᱟ ᱱᱚᱣᱟ ᱠᱚᱞ ᱨᱮᱠᱚᱨᱰᱤᱝ ᱨᱮᱢ ᱠᱟᱹᱢᱤᱭᱮᱫ ᱫᱚ ᱢᱟᱱᱮ ᱪᱮᱫ ᱞᱮᱠᱟᱢ ᱵᱩᱡᱟ ᱵᱚᱭᱦᱟ? ᱾
ᱠᱚᱞ ᱨᱮᱠᱳᱰᱤᱝ ᱨᱮ ᱠᱟᱹᱢᱤ ᱫᱚ ᱵᱮᱥ ᱵᱷᱟᱹᱞᱤ ᱜᱤᱧ ᱵᱩᱡ ᱫᱟ ᱱᱚᱶᱟ ᱢᱤᱫ ᱼᱼ ᱛᱮ ᱟᱹᱰᱤ ᱵᱷᱟᱜᱤ ᱚᱯᱚᱨᱪᱩᱱᱤᱴᱤ ᱠᱟᱱᱟ ᱥᱮ ᱟᱰᱤ ᱢᱤᱫ ᱴᱮᱡ ᱵᱷᱟᱜᱤ ᱼᱼ ᱟᱵᱚ ᱞᱟᱹᱜᱤᱫ ᱥᱩᱵᱤᱫᱟ ᱾
ᱦᱮᱸ ᱚᱱᱮ ᱱᱤᱛᱚᱜ ᱡᱟᱦᱟᱸ ᱟᱵᱚ ᱯᱟᱹᱴᱷᱣᱟᱹ ᱠᱚ ᱢᱮᱱᱟᱜ ᱵᱚᱱᱟ ᱥᱮ ᱪᱮᱫ ᱱᱚᱜᱼᱚ ᱱᱤᱝᱠᱟᱹ ᱱᱟᱜ ᱡᱩᱫᱤ ᱟᱨ ᱦᱚᱸ ᱚᱱᱞᱟᱭᱤᱱ ᱡᱩᱫᱤ ᱠᱟᱹᱢᱤ ᱠᱚ ᱡᱩᱫᱤ ᱧᱟᱢ ᱠᱚᱜᱼᱟ ᱥᱟᱞᱟ ᱟᱨ ᱦᱚᱸ ᱱᱟᱯᱟᱭ ᱠᱚᱜᱼᱟ
ᱦᱳᱭ
ᱦ ᱟᱫᱚ ᱜᱚᱢᱠᱮ ᱛᱟᱠᱚ ᱠᱚ ᱞᱟᱹᱭ ᱠᱮᱫᱟ ᱛᱚ ᱢᱟᱱᱮ ᱱᱚᱶᱟ ᱠᱟᱹᱢᱤ ᱥᱟᱶ ᱥᱟᱶᱛᱮ ᱢᱟᱱᱮ ᱟᱨ ᱦᱚᱸ ᱚᱱᱠᱟ ᱮᱴᱟᱜ ᱠᱟᱹᱢᱤ ᱠᱚ ᱩᱰᱩᱠ ᱞᱟᱹᱜᱤᱫᱼᱟ ᱫᱚᱲᱦᱟ ᱚᱱᱟ ᱠᱚᱨᱮ ᱢᱟᱱᱮ ᱠᱤ ᱜᱨᱩᱯ ᱠᱚᱨᱮᱱ ᱡᱚᱯᱲᱟᱣ ᱛᱟᱦᱮᱸᱱ ᱢᱟᱱᱮ ᱠᱷᱚᱵᱚᱨ ᱠᱚᱢ ᱧᱟᱢᱟ ᱛᱚ
ᱦᱳᱭ ᱱᱚᱣᱟ ᱢᱩᱪᱟᱹᱫ ᱞᱮᱱᱠᱷᱟᱜ ᱦᱟᱸᱜ ᱱᱚᱣᱟ ᱟᱵᱚ ᱡᱟᱦᱟᱸ ᱵᱚᱱ ᱜᱟᱞᱢᱟᱨᱟᱜ ᱠᱟᱱᱟ ᱱᱚᱶᱟ ᱢᱤᱫ ᱴᱮᱡ ᱛᱤᱱᱟᱹᱜ ᱴᱟ ᱤᱱᱠᱟᱹ ᱤᱭᱟᱹ ᱦᱮᱱᱟᱜᱼᱟ ᱴᱟᱨᱜᱮᱴ ᱢᱮᱱᱟᱜᱼᱟ ᱛᱚ ᱤᱧᱟᱹᱜ ᱜᱷᱚᱱᱴᱟ ᱯᱩᱨᱟᱹᱣ ᱞᱮᱱᱠᱷᱟᱱ ᱛᱟᱯᱚᱨᱮ ᱢᱮᱱᱠᱷᱟᱱ ᱟᱨᱚ ᱮᱴᱟᱜᱟᱜ ᱠᱟᱹᱢᱤ ᱠᱚ ᱮᱛᱚᱦᱚᱵᱼᱟᱵᱚᱱ
ᱦᱮᱸ
ᱱᱚᱶᱟ ᱱᱤᱛᱚᱜ ᱢᱤᱫ ᱵᱟᱨ ᱪᱟᱸᱫᱚ ᱫᱚ ᱪᱟᱞᱟᱜ ᱜᱮᱭᱟ ᱦᱟᱸᱜ ᱱᱚᱶᱟ ᱠᱟᱹᱢᱤ ᱫᱚ ᱤᱱᱟᱹ ᱛᱟᱭᱱᱚᱢ ᱟᱨᱚ ᱮᱴᱟᱜᱟᱜ ᱠᱟᱹᱢᱤ ᱦᱟᱸᱜ ᱮᱛᱚᱦᱚᱵᱚᱜᱼᱟ
ᱦᱮᱸ ᱱᱚᱣᱟ ᱢᱤᱫ ᱴᱟᱝ ᱢᱟᱱᱮ ᱚᱱᱞᱟᱭᱤᱱ ᱡᱟᱦᱟᱸ ᱯᱞᱟᱴᱯᱷᱚᱨᱚᱢ ᱠᱟᱹᱢᱤ ᱢᱮᱱᱟᱜ ᱱᱚᱣᱟ ᱢᱤᱫ ᱴᱮᱡ ᱵᱷᱟᱹᱜᱤ ᱵᱩᱡᱷᱟᱹᱜ ᱠᱟᱱᱟ ᱢᱟᱱᱮ ᱮᱴᱟᱜ ᱡᱟᱦᱟᱸ ᱠᱟᱹᱢᱤ ᱠᱚ ᱠᱟᱹᱢᱤ ᱵᱟᱲᱟ ᱦᱩᱭ ᱟᱠᱟᱱᱟ ᱢᱟᱱᱮ ᱚᱱᱟ ᱢᱮᱱ ᱨᱮᱱᱟᱜ ᱡᱮᱢᱚᱱ ᱴᱷᱤᱠ ᱴᱷᱟᱠ ᱵᱟᱝ ᱤᱭᱟᱹᱜ ᱜᱮᱭᱟ ᱱᱚᱣᱟ ᱫᱚ ᱡᱮᱢᱚᱱ ᱯᱮᱢᱮᱱᱴ ᱠᱚᱨᱮᱱᱟᱜ ᱥᱮ ᱱᱳᱜᱼᱚ ᱱᱟ ᱟᱹᱰᱤ ᱤᱡᱤᱞᱤ ᱢᱮᱱᱟᱜᱼᱟ ᱚᱱᱟ ᱴᱟᱠᱟ ᱠᱚ ᱟᱹᱰᱤ ᱤᱡᱤᱞᱤ ᱢᱟᱱᱮ ᱩᱭᱤᱛᱰᱨᱚ ᱫᱟᱲᱮᱭᱟᱜ ᱟᱢ ᱛᱚ ᱚᱱᱟ ᱠᱟᱛᱮ ᱱᱚᱣᱟ ᱠᱟᱹᱢᱤ ᱡᱩᱫᱤ ᱛᱟᱦᱮᱸᱱ ᱩᱛᱟᱹᱨᱚᱜ ᱜᱮᱭᱟ ᱟᱹᱰᱤ ᱜᱮ ᱱᱟᱯᱟᱭᱚᱜᱼᱟ ᱟᱵᱚ ᱞᱟᱹᱜᱤᱫ ᱫᱚ
ᱦᱳ ᱱᱚᱣᱟ ᱫᱚ ᱱᱟᱯᱟᱭᱚᱜ ᱜᱮᱭᱟ ᱦᱟᱸᱜ ᱱᱚᱣᱟ ᱫᱚ ᱟᱹᱰᱤ ᱢᱤᱫ ᱴᱮᱱ ᱱᱟᱯᱟᱭ ᱱᱚᱣᱟ ᱢᱟᱱᱮ ᱮᱯᱥ ᱨᱮᱫᱚ ᱟᱹᱰᱤ ᱢᱤᱫ ᱴᱮᱱ ᱱᱟᱯᱟᱭ ᱥᱩᱵᱤᱫᱷᱟ ᱢᱮᱱᱟᱜᱼᱟ
ᱦᱮᱸ
ᱯᱮᱢᱮᱱᱴ ᱫᱤᱠ ᱫᱤᱭᱮ ᱫᱚ
ᱦᱮᱸ
ᱛᱟᱞᱮ ᱵᱚᱭᱦᱟ ᱫᱟᱠᱟ ᱠᱚᱫᱚ ᱛᱤᱨᱮ ᱤᱥᱤᱱ ᱵᱟᱲᱟ ᱤᱥᱤᱱ ᱦᱩᱭᱩᱜᱼᱟ
ᱫᱟᱠᱟ ᱠᱚᱫᱚ ᱤᱥᱤᱱ ᱦᱩᱭᱩᱜᱼᱟ ᱦᱟᱸᱜ ᱦᱟᱹᱯᱟᱹᱭ ᱱᱟᱥᱛᱟ ᱵᱟᱲᱟ ᱠᱟᱛᱮᱜ ᱛᱮᱤᱦᱤᱧ ᱫᱚ ᱟᱫᱚ ᱪᱷᱩᱼᱼ ᱴᱤ ᱫᱤᱱ ᱛᱚ ᱡᱟᱦᱟᱸ ᱛᱤᱨᱮᱜᱮ ᱤᱥᱤᱱ ᱞᱮᱠᱷᱟᱡ ᱜᱮ ᱜᱟᱱᱚᱜᱼᱟ ᱟᱫᱚ ᱢᱮᱥ ᱨᱮ ᱛᱚ ᱢᱮᱥ ᱨᱮ ᱫᱚ ᱡᱚᱠᱷᱚᱱ ᱛᱚᱠᱷᱚᱱ ᱤᱪᱪᱷᱟᱹ ᱠᱩᱥᱤ
ᱦᱮᱸ ᱟᱫᱩᱧ ᱞᱟᱹᱭ ᱫᱟᱹᱧ ᱵᱚᱭᱦᱟ ᱚᱠᱛᱚ ᱦᱚᱸ ᱟᱹᱰᱤ ᱩᱛᱟᱹᱨ ᱜᱟᱱ ᱦᱩᱭᱮᱱᱟ ᱴᱷᱤᱠ ᱜᱮᱭᱟ ᱢᱟ ᱛᱟᱞᱦᱮ ᱤᱱᱠᱟᱹ ᱜᱮᱞᱟᱝ ᱜᱚᱞᱯᱚᱭ ᱮᱫᱟ
ᱦᱮᱸ ᱦᱮᱸ ᱴᱷᱤᱠ ᱜᱮᱭᱟ ᱛᱟᱦᱚᱞᱮ ᱟᱨᱦᱚᱸ ᱞᱟᱝ ᱜᱟᱞᱢᱟᱨᱟᱜᱼᱟ ᱛᱟᱦᱚᱞᱮ ᱴᱷᱤᱠ ᱜᱮᱭᱟ ᱢᱟ ᱛᱚᱵᱮ